ᱦᱮᱞᱳ
ᱟᱸ ᱦᱮᱞᱚ᱾ ᱪᱤᱠᱟᱹᱭ ᱫᱟᱢ᱾
ᱪᱤᱠᱟᱹ ᱦᱚ ᱵᱟ ᱜᱮ ᱪᱷᱟᱫ ᱥᱮᱫ ᱨᱮ ᱢᱤᱱᱤᱧᱟ᱾
ᱟ ᱱᱟᱯᱟᱭ ᱵᱟᱲᱟ ᱜᱮᱭᱟᱢ ᱛᱚ᱾
ᱦᱮᱸ ᱱᱟᱯᱟᱭ ᱜᱤᱭᱟᱹᱧ ᱟᱢᱫᱚ᱾
ᱟ ᱤᱧ ᱦᱩᱸᱧ ᱱᱟᱯᱟᱭ ᱜᱮᱭᱟ᱾
ᱦᱳᱭᱛᱚ ᱪᱤᱠᱟᱹᱭ ᱮᱫᱟᱢ᱾
ᱪᱤᱠᱟ ᱜᱮ ᱵᱟᱝ ᱱᱤᱛᱜᱮ ᱱᱚᱜ-ᱚᱭ ᱪᱟ ᱱᱟᱥᱛᱟ ᱠᱚ ᱡᱚᱢ ᱦᱩᱭᱮᱱᱟ᱾ ᱟᱨᱤᱧ ᱢᱮᱱ ᱫᱟ ᱦᱟᱯᱮ ᱛᱟᱦᱞᱮ ᱠᱟᱴᱤᱡ ᱜᱟᱞᱢᱟᱨᱟ ᱦᱩᱭ ᱞᱮᱱᱜᱮ᱾ ᱚᱱ-ᱱᱟᱜᱮ᱾ ᱛᱟᱦᱞᱮ ᱚᱲᱟᱜ ᱥᱮᱫ ᱫᱚ ᱥᱮᱱᱚᱜ ᱟᱢ ᱥᱮ ᱵᱟᱝ ᱥᱮᱱ ᱠᱟᱱᱟᱢ ᱥᱮ ᱵᱟᱝ᱾
ᱚᱲᱟᱜ ᱫᱚ ᱵᱟᱹᱧ ᱪᱟᱞᱟᱣ ᱠᱟᱱᱟ ᱪᱟᱞᱟᱜ ᱦᱳᱭᱳᱜᱼᱟ ᱦᱟᱸᱜ ᱨᱚᱦᱚᱭ ᱥᱚᱢᱚᱭ᱾
ᱚ ᱛᱟᱦᱞᱮ ᱦᱩᱲᱩ ᱠᱚ ᱟᱯᱷᱚᱨ ᱫᱚ ᱦᱩᱭ ᱟᱠᱟᱱ ᱛᱟᱯᱮᱭᱟ᱾
ᱦᱮᱸ ᱦᱮᱸ ᱦᱳᱲᱳ ᱠᱚ ᱟᱯᱷᱚᱨ ᱫᱚ ᱦᱳᱭ ᱠᱟᱱᱟ ᱟᱨ ᱢᱟᱨᱟᱝ-ᱚᱜ ᱠᱟᱱᱟ ᱦᱚᱜ-ᱚᱭ ᱦᱟᱸᱜ ᱛᱚᱞᱟ ᱠᱚ᱾
ᱚ᱾ ᱚᱱᱟᱜᱮ ᱟᱨ ᱛᱟᱦᱞᱮ ᱡᱚᱛᱚ ᱨᱮᱜᱮ ᱯᱮ ᱟᱯᱷᱚᱨ ᱠᱟᱫᱟ᱾ ᱥᱮ ᱥᱮ ᱟᱪᱷᱲᱟ ᱞᱮᱠᱟ ᱵᱟᱠᱤ ᱯᱮ ᱫᱚᱦᱚᱣ ᱠᱟᱜ ᱜᱮᱭᱟ᱾
ᱦᱳᱭ ᱟᱥᱲᱟ ᱞᱮᱠᱟ ᱵᱟᱠᱤ ᱢᱮᱱᱟᱜ ᱜᱮᱭᱟ ᱡᱚᱛᱚ ᱨᱮᱫᱚ ᱵᱟᱝ ᱜᱟᱱᱚᱜ ᱠᱟᱱᱟ ᱥᱮ᱾
ᱦᱮᱸ᱾ ᱚᱱᱠᱟ ᱜᱮ ᱟᱞᱮ ᱦᱚᱸ ᱟᱞᱮ ᱦᱚᱸ ᱨᱚᱦᱚᱭ ᱮᱛᱚᱦᱚᱵ ᱠᱟᱱᱟ᱾ ᱢᱮᱱᱠᱷᱟᱱ ᱟᱪᱷᱲᱟ ᱞᱮᱠᱟ ᱦᱚᱸ ᱵᱟᱠᱤ ᱛᱟᱸᱦᱮ ᱠᱟᱱ ᱛᱟᱞᱮ ᱜᱮᱭᱟ᱾ ᱛᱟᱨᱯᱚᱨ ᱚᱱᱟ ᱚᱲᱟᱜ ᱞᱤᱧ ᱥᱮᱱ ᱞᱮᱱᱟ ᱩᱱᱞᱤᱧ ᱟᱪᱷᱲᱟ ᱵᱟᱲᱟ ᱦᱚᱴᱚᱣ ᱠᱟᱫᱟ᱾ ᱠᱤᱪᱷᱩ ᱟᱪᱷᱲᱟ ᱵᱟᱲᱟᱣ ᱠᱟᱫᱟᱞᱮ ᱢᱟᱱᱮ ᱢᱤᱜᱴᱮᱱ ᱨᱮ᱾ ᱟᱨ ᱵᱟᱹᱠᱤ ᱫᱚ ᱞᱟᱦᱟ ᱛᱮᱜᱮ ᱞᱮ ᱟᱯᱷᱚᱨ ᱞᱮᱫ ᱛᱟᱦᱮᱱᱟ᱾ ᱩᱸ ᱚᱱᱟᱜᱮ᱾
ᱛᱟᱦᱞᱮ ᱢᱤᱜᱥᱮᱱ ᱨᱚᱦᱚᱭ ᱦᱚᱸ ᱪᱟᱞᱟᱜ ᱠᱟᱱ ᱛᱟᱯᱮᱭᱟ ᱟᱨ ᱢᱤᱜᱥᱮᱱ ᱫᱚ᱾ ᱛᱚᱞᱟ ᱦᱚᱸ ᱯᱮ ᱜᱤᱰᱤᱭᱮᱫ ᱜᱮᱭᱟ᱾
ᱦᱮᱸ ᱚᱱᱠᱟ ᱜᱮ᱾
ᱨᱚᱦᱚᱭ ᱦᱚᱸ ᱪᱟᱞᱟᱜ ᱠᱟᱱ ᱛᱟᱞᱮᱭᱟ ᱟᱨ᱾ ᱥᱮᱛ ᱛᱚᱞᱟ ᱦᱚᱸ ᱟᱯᱷᱚᱨ ᱦᱚᱸ ᱜᱤᱰᱤ ᱦᱩᱭᱩᱜ ᱠᱟᱱ ᱜᱮᱭᱟ ᱦᱤᱛᱳᱜ ᱦᱚᱸ᱾ ᱟᱨ ᱛᱮᱦᱮᱧ ᱦᱚᱸ ᱠᱟᱢᱤ ᱪᱟᱞᱟᱜ ᱠᱟᱱ ᱜᱮᱭᱟ ᱯᱷᱳᱱ ᱞᱮᱫ ᱛᱟᱦᱮᱸᱜ ᱞᱤᱧ᱾ ᱟᱭ ᱦᱤᱛᱚᱜ ᱦᱚᱸ ᱢᱟᱱᱮ ᱠᱟᱢᱤ ᱫᱚ ᱪᱟᱞᱟᱜ ᱜᱮᱭᱟ ᱫᱟᱜ ᱫᱚ ᱢᱮᱱᱟᱜ ᱜᱮᱭᱟ ᱟᱨ᱾ ᱚᱱᱟ ᱟᱥᱟ ᱠᱚᱨᱮ᱾ ᱡᱮ ᱱᱚᱛᱮ ᱨᱚᱦᱚᱭ ᱦᱩᱭ ᱦᱩᱭ ᱛᱮᱜᱮ ᱦᱟᱸᱜ ᱚᱱᱛᱮ᱾ ᱤᱭᱟᱹ ᱦᱳᱭᱳᱜᱼᱟ᱾ ᱛᱚᱞᱟ ᱠᱚᱦᱚᱸ ᱦᱳᱭᱳᱜ-ᱟ ᱟᱪᱷᱲᱟ ᱛᱚᱞᱟ ᱠᱚ ᱚᱱᱠᱟ ᱢᱚᱱᱮ ᱦᱳᱭᱳᱜ ᱠᱟᱱᱟ᱾
ᱛᱟᱦᱞᱮ ᱟᱫᱚ ᱛᱤᱥ ᱵᱮᱱ ᱪᱟᱞᱟᱜᱼᱟ ᱚᱲᱟᱜ ᱥᱮᱱ ᱫᱚ᱾
ᱚᱲᱟᱜ ᱥᱮᱜ ᱫᱚ ᱦᱟᱯᱮ ᱦᱤᱛᱳᱜ ᱫᱚ ᱵᱟᱞᱤᱧ ᱥᱮᱱ ᱦᱟᱛᱟᱲᱚᱜᱼᱟ᱾ ᱦᱚᱭᱛᱚ ᱟᱨ᱾ ᱟᱴ ᱫᱚᱥ ᱫᱤᱱ ᱯᱚᱨ ᱜᱟᱱ ᱫᱚ ᱪᱟᱞᱟᱜ ᱜᱮᱭᱟᱞᱤᱧ ᱦᱟᱸᱜ ᱡᱟᱱᱤᱡ ᱠᱷᱟᱭ᱾ ᱢᱤᱫ ᱫᱷᱟ ᱛᱚ ᱧᱮᱞ ᱟᱜᱩ ᱞᱟᱜᱟᱜ-ᱟ ᱥᱮ᱾ ᱥᱮ ᱥᱩᱫᱷᱩ ᱦᱚᱲ ᱵᱷᱚᱨᱥᱟ ᱦᱚᱸᱛᱚ ᱠᱟᱢᱤ ᱫᱚ᱾ ᱵᱟᱝ ᱜᱟᱱᱚᱜᱼᱟ ᱱᱤᱡᱮ ᱦᱚᱸ ᱧᱮᱞ ᱞᱟᱜᱟᱜᱼᱟ
ᱠᱟᱹᱢᱤᱱ ᱢᱩᱱᱤᱥ ᱠᱚᱠᱚ ᱛᱟᱦᱮᱱ ᱠᱷᱟᱱ ᱫᱚ ᱤᱥᱤᱱ ᱵᱟᱥᱟᱝ ᱫᱚ ᱠᱚᱨᱟᱣ ᱦᱩᱭᱩᱜ ᱜᱮᱭᱟ ᱥᱮ
ᱦᱮᱸ ᱦᱮᱸ ᱛᱟᱨᱯᱚᱨ ᱜᱚᱜᱚ ᱛᱟᱠᱚ ᱠᱚ ᱯᱷᱳᱱ ᱞᱮᱫ ᱛᱟᱦᱮᱸᱜ ᱜᱚᱜᱚ ᱛᱟᱠᱚ ᱦᱚᱸ ᱦᱟᱸᱜ ᱟᱹᱣᱨᱤ ᱠᱚ ᱤᱭᱟᱹᱭᱟ ᱨᱚᱦᱚᱭ ᱠᱚ ᱟᱹᱨᱤ ᱠᱚ ᱮᱦᱚᱵᱟ ᱛᱮᱦᱮᱧ ᱩᱱᱠᱩ ᱦᱚᱸ ᱦᱟᱸᱜ ᱠᱚ ᱥᱤᱣ ᱠᱟᱫᱟ ᱛᱚ ᱠᱩ ᱦᱚᱸ ᱠᱚ ᱢᱮᱱᱫᱟ ᱡᱮ ᱚᱱᱟ ᱨᱟᱛ ᱨᱮ ᱥᱮᱱᱚᱜ ᱠᱚ ᱢᱮᱱᱫᱟ ᱟᱫᱚ ᱟᱥᱟ ᱠᱚᱨᱤ ᱵᱟᱹᱧ ᱥᱮᱱᱚᱜ-ᱟ ᱦᱟᱸᱜ ᱡᱟᱹᱱᱤᱡ ᱠᱷᱟᱡ
ᱜᱟᱯᱟ ᱠᱚ ᱢᱮᱱᱮᱫ ᱛᱟᱦᱮᱸᱫ
ᱚ ᱨᱟᱛ ᱫᱚ ᱛᱤᱥ ᱠᱟᱱᱟ?
ᱜᱟᱯᱟ ᱠᱟᱱᱟ
ᱜᱟᱯᱟ ᱵᱟᱝ
ᱦᱮᱸ
ᱪᱟᱞᱟᱣ ᱠᱚᱜᱼᱟ ᱵᱤᱱ ᱛᱚ ᱚᱱᱛᱮ ᱛᱚᱨᱟ ᱵᱤᱱ ᱨᱚᱦᱚᱭ ᱜᱚᱲᱚᱣᱟᱠᱚ ᱠᱮᱭᱟ
ᱦᱮᱸ ᱟᱫᱚ ᱥᱮᱱ ᱞᱮᱱᱠᱷᱟᱡ ᱫᱚ ᱦᱩᱭ ᱠᱚᱜ ᱠᱮᱜᱮᱭᱟ ᱟᱫᱚ ᱪᱷᱩᱴᱤ ᱵᱟᱭ ᱧᱟᱢ ᱟᱛᱚ ᱛᱟᱦᱞᱮ ᱵᱟᱝ ᱦᱟᱸᱜ ᱞᱤᱧ ᱪᱟᱞᱟᱣ ᱫᱟᱲᱮᱜᱼᱟ ᱡᱮᱦᱮᱛᱩ ᱪᱷᱩᱴᱤ ᱦᱟᱛᱟᱣ ᱞᱮᱫᱟᱭ ᱢᱮᱱᱮᱡ ᱱᱤᱛ ᱫᱚ ᱦᱟᱸᱜ ᱵᱟᱭ ᱧᱟᱢᱟ
ᱠᱤᱪᱷᱩ ᱫᱤᱱ ᱫᱚ ᱦᱟᱸᱜ ᱴᱟᱭᱤᱢ ᱫᱚ ᱞᱟᱜᱟᱜ ᱜᱮᱭᱟ
ᱞᱟᱜᱟᱜ ᱜᱮᱭᱟ ᱦᱟᱸᱜ ᱠᱤᱪᱷᱩ ᱫᱤᱱ ᱫᱚ ᱛᱚᱵᱮ
ᱦᱩᱸ ᱟᱨ ᱦᱮᱛᱳᱜ ᱫᱚ ᱜᱚᱜᱚ ᱛᱟᱠᱚᱣᱟᱜ ᱫᱚ ᱥᱮᱭ ᱩᱞ ᱫᱚᱢᱮ ᱵᱤᱞᱤᱜ ᱠᱟᱱᱟ ᱛᱚ ᱫᱟᱨᱮ ᱨᱮᱜᱮ ᱛᱟᱦᱚᱞᱮ ᱚᱱᱟ ᱠᱚ ᱩᱱᱠᱩ ᱟᱠᱠᱷᱨᱤᱧ ᱛᱮ ᱦᱤᱛᱚᱜ ᱟᱠᱚ ᱦᱚᱸ ᱥᱚᱢᱚᱭ ᱵᱟᱠᱚ ᱧᱟᱢ ᱮᱫᱟ
ᱚ
ᱟᱨ ᱠᱟᱢᱤᱱ ᱠᱚ ᱡᱩᱫᱤ ᱠᱚ ᱧᱟᱢ ᱠᱚ ᱠᱷᱟᱱ ᱫᱚ ᱦᱟᱸᱜ ᱵᱷᱟᱹᱜᱤ ᱜᱮ ᱟᱨ ᱵᱟᱠᱷᱟᱱ ᱫᱚ ᱩᱱᱠᱩᱣᱟᱜ ᱦᱚᱸ ᱦᱟᱸᱜ ᱫᱮᱨᱤᱜ ᱛᱟᱠᱚ ᱜᱮᱭᱟ
ᱦᱳᱭᱛᱚ ᱚᱲᱟᱜ ᱦᱚᱲ ᱢᱚᱛᱚ ᱛᱮᱛᱚ ᱵᱟᱝ ᱜᱟᱱᱚᱜᱼᱟ ᱥᱮ
ᱦᱩᱸ
ᱥᱟᱸᱜᱮ ᱜᱮᱭᱟ ᱥᱮ
ᱦᱮᱸ ᱥᱟᱸᱜᱮ ᱜᱮᱭᱟ ᱜᱚᱜᱚ ᱛᱟᱠᱚ ᱴᱷᱮᱡ ᱫᱚ ᱟᱨᱦᱚᱸ ᱥᱟᱺᱜᱤᱧ ᱥᱟᱺᱜᱤᱧ ᱵᱮᱥᱤ ᱠᱷᱮᱛ ᱢᱮᱱᱟᱜᱼᱟ ᱢᱟᱱᱮ ᱵᱟᱨᱭᱟ ᱯᱮᱭᱟ ᱟᱹᱛᱩ ᱛᱟᱵ ᱠᱟᱛᱮᱜ ᱪᱟᱞᱟᱜ ᱦᱩᱭᱩᱜᱼᱟ ᱚᱱᱠᱟ ᱥᱟᱺᱜᱤᱧ ᱨᱮ ᱠᱷᱮᱛ ᱜᱚᱜᱚ ᱛᱟᱠᱚ ᱴᱷᱮᱡ ᱫᱚ ᱟᱨ ᱩᱱᱟᱹᱜ ᱥᱟᱺᱜᱤᱧ ᱨᱮᱦᱚᱸ ᱢᱟᱱᱮ ᱳᱭ ᱠᱟᱹᱴᱤᱡ ᱛᱚ ᱵᱟᱝ ᱚᱱᱛᱮ ᱨᱮᱦᱚᱸ ᱰᱷᱮᱨ ᱰᱷᱮᱨ ᱜᱮ ᱢᱮᱱᱟᱜᱼᱟ
ᱛᱟᱦᱚᱞᱮ ᱠᱟᱹᱢᱤᱱ ᱠᱚᱜᱮ ᱞᱟᱜᱟᱜᱼᱟ ᱵᱟᱠᱷᱟᱱ ᱫᱚ ᱮᱠᱞᱟ ᱛᱮᱫᱚ
ᱠᱟᱹᱢᱤᱱ ᱠᱚᱜᱮ ᱞᱟᱜᱟᱜᱼᱟ ᱢᱟᱱᱮ ᱚᱸᱰᱮ ᱫᱚ ᱡᱩᱫᱤᱢ ᱠᱟᱹᱢᱤᱱ ᱠᱚᱣᱟ ᱢᱳᱴᱟᱢᱩᱴᱤ ᱯᱚᱱᱨᱚ ᱡᱚᱱ ᱠᱷᱚᱡ ᱪᱮᱛᱟᱱ ᱜᱮ ᱠᱟᱹᱢᱤᱱ ᱠᱚ ᱞᱟᱜᱟ ᱢᱮᱭᱟ
ᱟᱹᱰᱤᱜᱟᱱ ᱛᱚ ᱛᱟᱦᱞᱮ᱾
ᱦᱩᱸ ᱟᱫᱚ ᱵᱤᱥᱮᱨ ᱵᱷᱟᱜᱽ ᱜᱮ ᱚᱱᱛᱮ ᱫᱚ ᱚᱲᱟᱜ ᱦᱚᱲ ᱫᱚ ᱵᱟᱝᱠᱚ ᱪᱟᱞᱟᱜ ᱛᱟᱦᱮᱸᱫ ᱾ ᱚᱱᱛᱮ ᱨᱮ ᱩᱱᱠᱩ ᱤᱭᱟᱹ ᱠᱚ ᱢᱩᱰᱟᱹ ᱠᱚ ᱥᱟᱱᱛᱟᱲ ᱢᱮᱱᱟᱜ ᱠᱚ ᱢᱩᱰᱟᱹ ᱢᱮᱱᱟᱜ ᱠᱚᱣᱟ, ᱩᱱᱠᱩ ᱠᱚ ᱫᱟᱨᱟᱭ ᱛᱮᱜᱮ ᱚᱱᱛᱮᱱᱟᱜ ᱫᱚ ᱠᱟᱹᱢᱤ ᱠᱚ ᱠᱚᱨᱟᱣ ᱛᱟᱦᱮᱸᱫ ᱾
ᱚ ᱢᱟᱱᱮ ᱡᱟᱦᱟᱸᱥᱮᱱ ᱨᱮ ᱠᱷᱮᱛ ᱠᱟᱱᱟ ᱚᱱᱛᱮ ᱚᱱᱟ ᱥᱩᱨ ᱥᱩᱯᱩᱨ ᱟᱹᱛᱩ ᱠᱚᱨᱮ?
ᱚᱱᱠᱟᱜᱮ
ᱦᱮᱸ ᱚᱱᱮ ᱚᱱᱠᱟ ᱜᱮ ᱱᱟᱯᱟᱭᱚᱜᱼᱟ᱾
ᱦᱮᱸ ᱟᱨ ᱡᱩᱫᱤ ᱫᱤᱠᱩ ᱠᱚ ᱠᱟᱹᱢᱤᱱ ᱠᱚᱣᱟ ᱛᱟᱦᱞᱮ ᱠᱷᱟᱱ ᱫᱚ ᱢᱤᱫᱴᱤᱡ ᱜᱮ ᱤᱭᱟᱹ ᱫᱚ ᱢᱮᱱᱟᱜᱼᱟ᱾ ᱥᱩᱵᱤᱫᱷᱟ ᱫᱚ ᱢᱮᱱᱟᱜᱼᱟ ᱡᱮ ᱫᱟᱠᱟ ᱵᱟᱝ ᱤᱥᱤᱱ ᱞᱟᱜᱟᱜᱼᱟ᱾ ᱚᱱᱟ ᱛᱮᱠᱚ ᱪᱮᱥᱴᱟᱭᱟ ᱡᱮ ᱫᱤᱠᱩ ᱜᱮ ᱠᱟᱢᱤᱱᱴ ᱨᱮᱱᱟᱜ ᱾
ᱦᱮᱸ
ᱟᱨ ᱡᱩᱫᱤ ᱦᱚᱲᱮᱢ ᱠᱟᱹᱢᱤᱱ ᱠᱚᱣᱟ ᱛᱟᱦᱚᱞᱮ ᱠᱷᱟᱱ ᱫᱚ ᱫᱟᱠᱟ ᱤᱥᱤᱱ ᱞᱟᱜᱟᱜᱼᱟ ᱾ ᱚᱱᱟ
ᱦᱮᱸ ᱦᱚᱲ ᱠᱚᱢ ᱛᱟᱦᱮᱱ ᱠᱷᱟᱱ ᱫᱚ ᱚᱱᱠᱟ ᱜᱮ ᱵᱷᱟᱜᱤᱭᱟ ᱡᱟᱦᱟᱸ ᱨᱮ ᱥᱚᱴ ᱛᱮ ᱦᱩᱭᱩᱜ ᱢᱟ ᱾
ᱦᱮᱸ ᱟᱨ ᱦᱚᱭᱛᱳ ᱫᱟᱠᱟ ᱤᱥᱤᱱ ᱫᱚᱢ ᱫᱟᱲᱮᱜᱼᱟ ᱠᱤᱱᱛᱩ ᱩᱱᱟᱹᱜ ᱥᱟᱺᱜᱤᱧ ᱤᱫᱤ ᱫᱚ ᱥᱚᱢᱵᱷᱚᱵᱽ ᱵᱟᱝ ᱠᱟᱱᱟ ᱥᱮ᱾
ᱦᱮᱸ
ᱴᱷᱤᱠ ᱚᱱᱟ ᱠᱟᱨᱚᱱ ᱛᱮ ᱚᱱᱛᱮ ᱫᱚ ᱵᱮᱥᱤᱨ ᱵᱷᱟᱜᱽ ᱦᱚᱲ ᱵᱷᱚᱨᱥᱟ ᱜᱮᱠᱚ ᱠᱚᱨᱟᱣᱼᱟ ᱾
ᱥᱩᱨ ᱠᱚᱨᱮᱜ ᱛᱟᱦᱮᱸ ᱞᱮᱱᱠᱷᱟᱱ ᱛᱚ ᱵᱷᱟᱜᱤ ᱜᱮ ᱚᱱᱟ ᱫᱚ ᱠᱚᱢ ᱦᱚᱲ ᱛᱮᱦᱚᱢ ᱫᱟᱲᱮᱭᱟᱜᱼᱟ᱾ ᱚᱲᱟᱜ ᱥᱩᱨ ᱠᱚᱨᱮ ᱠᱷᱮᱛ ᱨᱮᱱᱟᱜ ᱫᱚ ᱾
ᱚᱱᱠᱟ ᱡᱩᱫᱤ ᱢᱤᱫ ᱵᱟᱨ ᱟᱹᱛᱩᱢ ᱥᱟᱺᱜᱤᱧᱚᱜᱼᱟ ᱮᱱᱠᱷᱟᱱ ᱫᱚ ᱚᱱᱠᱟ ᱡᱟᱦᱟᱸᱭ ᱠᱚ ᱚᱲᱟᱜ ᱨᱮ ᱫᱟᱠᱟ ᱩᱛᱩ ᱠᱷᱚᱡᱽ ᱡᱚᱢ ᱠᱚ ᱢᱟᱱᱮ ᱠᱷᱟᱣᱟᱣ ᱠᱚᱣᱟᱢ
ᱦᱮᱸ
ᱚᱱᱟ ᱫᱚ ᱥᱚᱢᱵᱷᱚᱵᱽ ᱵᱟᱝ ᱠᱟᱱ ᱜᱮᱭᱟ ᱤᱥᱤᱱ ᱠᱟᱛᱮ ᱤᱫᱤ, ᱟᱹᱜᱩ᱾
ᱦᱩᱸ ᱛᱟᱨᱯᱚᱨᱮ ᱱᱟᱛᱮ ᱡᱟᱦᱟᱸ ᱫᱤᱥᱚᱢ ᱡᱟᱦᱮᱨ ᱞᱟᱛᱟᱨ ᱥᱮᱫ ᱾ ᱚᱱᱛᱮ ᱦᱚᱸ ᱢᱮᱱᱟᱜᱼᱟ ᱾ ᱛᱚ ᱚᱱᱛᱮ ᱫᱚ ᱵᱮᱥᱤᱨ ᱵᱷᱟᱜᱽ ᱢᱟᱱᱮ ᱟᱹᱛᱩ ᱠᱚ ᱨᱮ ᱜᱮ ᱠᱚ ᱧᱟᱢᱚᱜ ᱛᱟᱦᱮᱸᱫ ᱚᱱᱟ ᱠᱚ ᱨᱮᱜ ᱨᱮᱜ ᱜᱮ᱾ ᱠᱟᱹᱢᱤᱱ ᱠᱚ ᱦᱳᱭᱳᱜ ᱛᱟᱦᱮᱸᱫ ᱱᱚᱛᱮ ᱫᱚ ᱠᱟᱹᱴᱤᱡ ᱥᱳᱨᱳᱜᱼᱟ ᱦᱟᱱᱛᱮ ᱠᱷᱚᱱ ᱫᱚ ᱾ ᱚᱱᱟ ᱫᱚ ᱵᱩᱨᱩᱰᱤ ᱯᱟᱨᱚᱢ ᱡᱷᱚᱨᱱᱟ ᱛᱟᱠᱚᱣᱟᱜ ᱯᱟᱨᱚᱢ ᱦᱟᱱᱟᱴᱟᱜ ᱫᱚ ᱡᱟᱦᱟᱸᱧ ᱞᱟᱹᱭ ᱠᱟᱫᱟ᱾
ᱦᱳᱭ
ᱡᱷᱚᱨᱱᱟ ᱛᱟᱠᱚᱣᱟᱜ ᱟᱛᱩ ᱯᱟᱨᱚᱢ
ᱟᱹᱰᱤ ᱥᱟᱺᱜᱤᱧ ᱥᱟᱺᱜᱤᱧ ᱠᱷᱮ ᱛᱟᱯᱮ ᱾
ᱟᱹᱰᱤ ᱥᱟᱺᱜᱤᱧ ᱥᱟᱺᱜᱤᱧ, ᱟᱨ ᱱᱚᱣᱟ ᱫᱚ ᱡᱮᱦᱮᱛᱩ ᱱᱚᱛᱮ ᱫᱤᱥᱚᱢ ᱡᱟᱦᱮᱨ ᱞᱟᱛᱟᱨ ᱢᱟᱱᱮ ᱥᱳᱨ ᱜᱮ ᱾ ᱵᱤᱥᱤᱨ ᱵᱷᱟᱜᱽ ᱱᱚ ᱦᱚᱱᱚᱝᱠᱟᱱ ᱫᱤᱱ ᱠᱚ ᱫᱚ ᱦᱚᱲ ᱠᱚ ᱦᱚᱸ ᱥᱮ ᱰᱟᱝᱨᱤ, ᱢᱮᱨᱚᱢ ᱜᱩᱯᱤ ᱠᱚ ᱠᱚ ᱪᱟᱞᱟᱜ ᱜᱮ ᱛᱟᱦᱮᱸᱫ ᱱᱚᱛᱮ ᱫᱚ᱾
ᱦᱩᱸ
ᱚᱱᱛᱮ ᱫᱚ ᱵᱤᱨ ᱜᱚᱰᱟ ᱠᱚ ᱢᱮᱱᱟ-ᱜ ᱟᱛᱚ
ᱦᱩᱸ
ᱚᱱᱟ ᱠᱟᱨᱚᱱ ᱛᱮ᱾ ᱟᱫᱚ ᱛᱚᱵᱩ ᱢᱟᱱᱮ ᱢᱮᱱ ᱟᱠᱚ ᱡᱩᱫᱤ, ᱡᱮᱦᱮᱛᱩ ᱱᱤᱛᱳ-ᱜ ᱵᱟᱹᱵᱩ ᱠᱟᱹᱴᱤᱡ ᱢᱮᱱᱟᱭᱟ᱾ ᱩᱱᱤ ᱯᱤᱪᱷᱽᱚᱱ ᱨᱮ ᱢᱤᱫ ᱦᱚᱲ ᱥᱚᱵ ᱥᱳᱢᱳᱭ ᱾ ᱛᱟᱦᱮᱱ ᱜᱮᱸ ᱞᱟᱜᱟᱜᱼᱟ᱾ ᱟᱨ ᱦᱮᱸ ᱟᱨ ᱢᱮᱨᱚᱢ ᱢᱮᱱᱟᱜ ᱠᱚᱣᱟ᱾ ᱢᱟᱱᱮ ᱩᱱᱠᱩ ᱯᱤᱪᱷᱚᱱ ᱨᱮ ᱦᱚᱸ ᱢᱤᱫ ᱦᱚᱲ ᱛᱟᱦᱮᱱ ᱞᱟᱜᱟᱜᱼᱟ᱾ ᱢᱟᱱᱮ ᱥᱚᱵᱽ ᱥᱳᱢᱳᱭ, ᱵᱟᱨ ᱦᱚᱲ ᱫᱚ ᱚᱲᱟᱜ ᱨᱮ ᱛᱟᱦᱮᱱ ᱜᱮ ᱞᱟᱜᱟᱜᱼᱟ᱾ ᱟᱫᱚ ᱛᱟᱦᱚᱸ ᱢᱟᱱᱮ ᱤᱭᱟᱹ ᱫᱟᱲᱮ-ᱜ ᱠᱷᱟᱱ ᱫᱚ᱾ ᱥᱮᱱ ᱫᱟᱲᱮ ᱞᱮᱠᱷᱟᱡ ᱫᱚ, ᱠᱟᱹᱴᱤᱡ ᱡᱟᱦᱟᱸ ᱛᱤᱱᱟᱹᱜ ᱜᱮ ᱜᱚᱲᱚᱸ᱾
ᱜᱚᱲᱚ ᱣᱟᱠᱚ ᱢᱮ᱾
ᱦᱮᱸ ᱡᱩᱫᱤ ᱵᱟᱭᱨᱮ ᱥᱮᱫ ᱵᱟᱝ ᱨᱮ ᱦᱚᱸ᱾ ᱢᱤᱫ ᱴᱮᱡ ᱵᱟᱵᱩ ᱧᱮᱞ ᱦᱚᱸ᱾ ᱦᱮᱸ ᱚᱲᱟᱜ ᱨᱮ ᱛᱟᱦᱮᱱ᱾ ᱵᱟᱢ ᱵᱟᱹᱜᱤ ᱫᱟᱲᱮᱜᱼᱟ᱾ ᱦᱮᱸ ᱚᱱᱟ ᱜᱮ ᱢᱟᱨᱟᱝ ᱠᱟᱹᱢᱤ᱾
ᱥᱳᱢᱳᱭ ᱠᱟᱛᱮᱜ ᱥᱮᱱ ᱦᱤᱡᱩᱜ ᱵᱤᱱ ᱛᱟᱦᱚᱞᱮ᱾ ᱱᱚᱰᱮ ᱦᱚᱸ᱾ ᱱᱟᱥᱮᱱᱟ-ᱜ ᱠᱚ ᱟᱥᱟᱱᱚᱜᱼᱟ᱾
ᱦᱩᱸ ᱟᱥᱟᱱ ᱠᱚᱜ ᱠᱜᱮᱭᱟ ᱠᱚ᱾ ᱟᱫᱚ ᱥᱮ ᱟᱹᱞᱤᱧ ᱫᱚ ᱦᱟᱸᱰᱮ ᱦᱚᱸ᱾ ᱟᱹᱞᱤᱧ ᱟᱜ ᱫᱚ ᱚᱱᱠᱟ ᱜᱮ ᱚᱵᱚᱥᱛᱷᱟ ᱛᱚ, ᱮᱠᱞᱟ ᱚᱲᱟ-ᱜ ᱢᱟᱱᱮ ᱟᱹᱞᱤᱧ ᱵᱟᱹᱞᱤᱧ ᱦᱮᱸ ᱢᱟᱱᱮ ᱟᱹᱞᱤᱧ ᱵᱟᱹᱞᱤᱧ ᱥᱮᱱ ᱞᱮᱱᱠᱷᱟᱱ᱾ ᱵᱩᱫᱽᱫᱷᱤ ᱵᱷᱚᱨᱥᱟ ᱫᱚ ᱵᱟᱹᱱᱩᱜᱼᱟ᱾ ᱚᱱᱟᱵᱟ ᱚᱱᱟᱛᱮ ᱚᱸᱰᱮ ᱦᱚᱸ ᱠᱚ ᱟᱥᱟᱜᱼᱟ᱾ ᱡᱮ ᱟᱹᱞᱤᱧ ᱞᱤᱧ ᱥᱮᱱ ᱞᱮᱱᱠᱷᱟᱡ ᱫᱚ᱾ ᱚᱲᱟᱜ ᱨᱮ ᱤᱥᱤᱱ ᱦᱚᱞᱮᱭᱳ ᱤᱧ ᱤᱥᱤᱱᱟ᱾ ᱚᱱᱟ ᱜᱮ ᱦᱩᱸ ᱡᱮᱢᱚᱱ ᱠᱟᱹᱢᱤᱱ ᱠᱚ ᱫᱟᱠᱟ ᱤᱥᱤᱱ ᱠᱟᱛᱮᱫ ᱨᱮᱰᱤᱸᱭᱟᱠᱚ ᱦᱚᱸ ᱵᱤᱥᱟᱞ ᱵᱮᱯᱟᱨ ᱠᱟᱱ ᱜᱮᱭᱟ
ᱦᱮᱸ ᱛᱚ ᱵᱟᱠᱷᱟᱱ ᱫᱚ ᱾ ᱠᱟᱹᱢᱤᱱᱟ-ᱜ ᱡᱚᱢ ᱫᱚ ᱚᱱᱟ ᱫᱚ ᱥᱳᱢᱳᱭ ᱨᱮ, ᱠᱚᱨᱟᱣ ᱞᱟᱠ ᱠᱟᱹᱢᱤᱭᱟ ᱠᱟᱨᱚᱱ ᱫᱚ
ᱦᱮᱸ
ᱠᱟᱹᱢᱤ ᱦᱚᱲ ᱞᱟᱹᱜᱤᱫ ᱫᱚ᱾ ᱚᱱᱠᱟ ᱫᱚ ᱞᱟᱦᱟ ᱛᱟᱭᱚᱢ ᱫᱚ ᱵᱟᱝ ᱜᱟᱱᱚᱜ-ᱟ ᱥᱮ᱾ ᱩᱱᱤ ᱫᱚ ᱥᱮᱛ ᱛᱟᱜ ᱨᱮᱭ ᱫᱷᱽᱩᱨᱟᱹᱣ ᱞᱮᱱᱠᱷᱟᱱ ᱫᱚ᱾ ᱟᱢ ᱫᱚ ᱛᱤᱠᱤᱱ ᱛᱮ ᱫᱚ, ᱡᱚᱢ ᱫᱚ ᱮᱢᱟᱭ ᱢᱮ ᱜᱮ᱾
ᱮᱢᱟᱭ ᱢᱮ ᱜᱮ ᱦᱮᱸ᱾ ᱚᱱᱟ ᱜᱮ ᱛᱟᱦᱚᱞᱮ ᱟᱯᱮᱭᱟ-ᱜ ᱪᱟᱥ ᱵᱟᱥ ᱫᱚ ᱛᱤᱱᱟᱹᱜ ᱜᱟᱱ?
ᱟᱞᱮ ᱫᱚ ᱱᱤᱛᱚᱜ ᱫᱚ ᱚᱱᱮ ᱫᱤᱨᱤᱜ ᱜᱮᱛᱟ ᱞᱮᱭᱟ᱾ ᱫᱟᱜ ᱵᱟᱝ ᱠᱷᱟᱱ ᱫᱚ ᱵᱟᱝ ᱦᱳᱭᱳᱜᱼᱟ᱾ ᱱᱤᱛᱳᱜ ᱫᱚ᱾
ᱦᱩᱸ ᱟᱵᱮᱱ ᱦᱚᱸ ᱛᱚ ᱥᱮ ᱮᱠᱞᱟ ᱜᱮᱭᱟᱭ᱾
ᱦᱮᱸ ᱟᱹᱞᱤᱧ ᱫᱚ ᱼᱼ ᱟᱹᱞᱤᱧ ᱜᱮ ᱦᱟᱸᱜ᱾ ᱟᱹᱞᱤᱧ ᱦᱚᱸ ᱪᱟᱞᱟᱣ ᱠᱟᱛᱮᱫ ᱟᱹᱞᱤᱧ ᱜᱮ ᱠᱚᱨᱟᱣ ᱞᱟᱜᱟᱣ ᱞᱤᱧᱟ।
ᱢᱟᱱᱮ ᱡᱟᱦᱟᱸ ᱨᱮᱜᱮ ᱵᱮᱱ ᱛᱟᱦᱮᱱ᱾
ᱦᱮᱸ ᱪᱟᱞᱟᱜ ᱜᱮ ᱞᱟᱜᱟ-ᱜᱼᱟ᱾ ᱪᱟᱞᱟ-ᱜ ᱜᱮ ᱦᱩᱭᱩᱜᱼᱟ। ᱚᱠᱟ ᱵᱟᱠᱷᱟᱱᱮ ᱪᱤᱠᱟᱹᱭᱟᱭ ᱟᱨ ᱼᱼ
ᱦᱮᱸ
ᱤᱭᱟᱹ ᱜᱮ ᱟᱫᱚ ᱦᱟᱯᱮ ᱥᱚᱢᱚᱭ ᱜᱮ ᱟᱹᱣᱨᱤᱜᱼᱟ᱾ ᱦᱟᱸᱜ ᱫᱮᱠᱷᱤ ᱛᱤᱥᱮ ᱫᱟᱜ ᱮᱫᱟᱭ, ᱱᱤᱛᱚᱜ ᱫᱚ ᱡᱟᱹᱱᱤᱡ ᱟᱫᱚ ᱚᱱᱠᱟ ᱵᱟᱭ ᱫᱟᱜ ᱩᱛᱟᱹᱨᱟ, ᱱᱚᱜ-ᱚᱭ ᱛᱚ ᱛᱮᱦᱤᱧ ᱪᱮᱫ ᱞᱮᱠᱟᱭ ᱥᱤᱛᱩᱝ ᱠᱮᱫᱟᱭ, ᱩᱱᱟᱹᱜ ᱥᱤᱛᱩᱝ ᱫᱚ ᱡᱟᱦᱟᱸ ᱛᱤᱱᱟᱹᱜ ᱜᱮ ᱞᱟᱹᱭᱮᱫ ᱛᱟᱦᱮᱱᱟᱠᱚ ᱡᱮ ᱡᱟᱵᱷᱚᱲ ᱵᱟᱲᱟᱭ ᱫᱟᱠᱚ, ᱟᱫᱚ ᱱᱚᱝᱠᱟ ᱡᱩᱫᱤ ᱥᱤ ᱥᱤᱛᱩᱝᱟ ᱛᱟᱦᱟᱞᱮ ᱚᱱᱟ ᱫᱚ ᱟᱨᱦᱚᱸ ᱛᱚ ᱥᱚᱠᱛᱚ ᱨᱩᱣᱟᱹᱲᱚᱜ ᱛᱟᱢᱟ।
ᱦᱮᱸ ᱦᱚᱸ ᱚᱱᱟ ᱢᱟᱱᱮ ᱠᱟᱹᱴᱤᱡ ᱠᱟᱹᱴᱤᱡ ᱡᱩᱫᱤ ᱫᱟᱜ ᱤᱫᱤᱭᱟᱜᱼᱟᱭ ᱛᱟᱦᱚ ᱴᱷᱤᱠᱟᱹᱱ ᱜᱮᱭᱟ᱾ ᱟᱨ ᱡᱩᱫᱤ ᱵᱟᱭ ᱫᱟᱜᱟ ᱛᱟᱦᱟᱞᱮ ᱠᱷᱟᱱ ᱫᱚ ᱥᱮ ᱡᱟᱵᱚᱲ ᱠᱟᱛᱮᱫ ᱦᱚᱸ ᱟᱵᱟᱨ ᱨᱚᱦᱚᱲᱚᱜ ᱜᱮᱭᱟ।
ᱦᱮᱸ
ᱫᱟᱜ ᱵᱟᱲᱟᱭ ᱞᱮᱜᱮ ᱪᱟᱞᱟᱜ ᱦᱩᱭᱩᱜᱼᱟ, ᱟᱫᱚ ᱚᱲᱟᱜ ᱥᱮᱱ ᱫᱚ
ᱟᱫᱚ ᱟᱯᱮ ᱠᱟᱢᱤᱱ ᱠᱚ ᱛᱟᱦᱮᱸᱫ ᱯᱮ ᱥᱮ ᱥᱮ ᱟᱯᱮ ᱵᱷᱚᱨᱥᱟ ᱜᱮ ᱚᱲᱟᱜ ᱦᱚᱲᱟᱜ ᱵᱷᱚᱨᱥᱟ ᱜᱮ?
ᱦᱮᱸ ᱚᱱᱟ ᱡᱟᱦᱟᱸ ᱢᱟᱨᱟᱝ ᱢᱟᱨᱟᱝ ᱠᱚ ᱢᱮᱱᱟᱜᱼᱟ ᱠᱷᱮᱛ ᱠᱚ, ᱵᱟᱹᱭᱦᱟᱹᱲ ᱠᱚ ᱚᱱᱟ ᱠᱚᱨᱮᱫ ᱫᱚ ᱦᱩᱸᱻ ᱠᱟᱢᱤᱱ ᱠᱚᱜᱮ ᱦᱩᱭᱩᱜᱼᱟ᱾ ᱮᱠᱞᱟ ᱛᱮᱫᱚ ᱵᱟᱝ ᱥᱚᱢᱵᱷᱚᱵᱽ ᱵᱟᱝ ᱠᱟᱱᱟ।
ᱟᱨ ᱱᱚᱝᱠᱟ ᱦᱩᱰᱤᱧ ᱠᱚᱫᱚ ᱚᱱᱟ ᱫᱚ ᱱᱤᱡᱮ ᱛᱮᱜᱮᱞᱮ ᱨᱚᱦᱚᱭ ᱠᱮᱫ ᱜᱮ, ᱡᱚᱛᱚ
ᱡᱚᱛᱚ ᱦᱚᱲᱛᱮ ᱤᱭᱟᱹ ᱞᱮᱠᱷᱟᱱ, ᱟᱨ ᱱᱤᱛ ᱫᱚ ᱚᱠᱟᱨᱮ ᱢᱮᱱᱟᱭᱟ ᱚᱲᱟᱜ ᱨᱮᱥᱮ?
ᱵᱟᱝ
ᱚ ᱢᱟᱱᱮ ᱫᱟᱜ ᱵᱟᱲᱟ ᱞᱮᱠᱷᱟᱡ ᱫᱚ ᱦᱤᱡᱩᱜᱟᱭ।
ᱦᱮᱸ ᱦᱤᱡᱩᱜᱟᱭ, ᱦᱮᱸ ᱦᱤᱡᱩᱜᱟᱭ ᱤᱧ ᱦᱚᱧ ᱥᱮᱱᱚᱜᱼᱟ᱾ ᱵᱟᱱᱟ ᱦᱚᱲ
ᱦᱮᱸ ᱢᱟᱱᱮ ᱤᱱᱟᱹ ᱴᱟᱭᱤᱢ ᱫᱚ ᱦᱟᱸᱜ ᱴᱟᱱᱟ ᱠᱤᱪᱷᱩ ᱫᱤᱱ ᱫᱚ ᱛᱟᱦᱮᱱ ᱜᱮ ᱞᱟᱜᱟᱜᱼᱟ, ᱵᱟᱝ?
ᱦᱩᱸ ᱛᱟᱦᱮᱱ ᱜᱮ ᱞᱟᱜᱟᱜᱼᱟ। ᱨᱚᱦᱚᱭ ᱛᱮᱫ ᱫᱚ ᱫᱟᱜ ᱞᱮ ᱠᱷᱟᱱ ᱡᱩᱫᱤ ᱱᱚᱝᱠᱟ ᱴᱷᱤᱠ ᱴᱷᱟᱠᱮ ᱫᱟᱜᱟᱭ ᱛᱟᱦᱚᱞᱮ ᱫᱚ ᱢᱤᱫ ᱫᱷᱟ ᱮᱦᱚᱵ ᱞᱮᱠᱷᱟᱱ ᱫᱚ ᱮᱠᱫᱚᱢ ᱯᱩᱨᱟᱹᱣ ᱩᱛᱟᱹᱨ ᱠᱟᱛᱮᱫ ᱜᱮ ᱦᱤᱡᱩᱜ ᱦᱩᱭᱩᱜᱼᱟ ᱟᱫᱚ।
ᱟᱨ ᱵᱟᱝᱠᱷᱟᱱ ᱫᱚ ᱳᱭ ᱡᱚᱛᱚ ᱴᱩᱠᱩ ᱚᱱᱟ ᱵᱟᱸᱫᱷ ᱠᱚᱨᱮᱱᱟᱜ ᱛᱮ ᱜᱟᱱᱚᱜᱼᱟ, ᱤᱱᱟᱹ ᱠᱚᱛᱮᱫ ᱠᱚᱨᱟᱣ ᱠᱟᱛᱮᱫ ᱟᱨ ᱦᱮᱡ ᱞᱮᱱᱠᱷᱟᱱ ᱜᱮ
ᱟ ᱦᱮᱸᱛᱚ ᱢᱮᱱᱫᱟᱹᱧ ᱴᱷᱤᱠᱟᱹᱱ ᱜᱮᱭᱟ ᱛᱟᱦᱚᱞᱮ